ᱡᱚᱸᱦᱟᱨ ᱜᱮ᱾
ᱦᱩᱸ ᱱᱟᱯᱟᱭ ᱜᱚ, ᱦᱮᱸ ᱜᱚᱝᱠᱮ ᱟᱸᱡᱚᱢ ᱧᱟᱢᱚᱜ ᱠᱟᱱᱟ᱾ ᱱᱟᱯᱟᱭ ᱵᱟᱲᱟ ᱜᱮᱭᱟ ᱵᱮᱱ ᱜᱚᱝᱠᱮ?
ᱦᱳᱭ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮ ᱢᱮᱱᱟᱜ ᱠᱟᱜ ᱞᱤᱧᱟᱹ᱾ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱟᱹᱵᱤᱱ ᱠᱚᱜᱮ ᱚᱠᱟᱞᱮᱠᱟ?
ᱦᱮᱸ ᱜᱚᱝᱠᱮ ᱟᱹᱞᱤᱧ ᱦᱚᱸ ᱱᱤᱭᱟᱹ ᱵᱮᱲᱟ ᱫᱚ ᱱᱟᱯᱟᱭ ᱠᱟᱜ ᱱᱟᱯᱟᱭ ᱜᱮ ᱢᱮᱱᱟᱜ ᱟᱠᱟᱜ ᱞᱤᱧᱟᱹ ᱟᱨ ᱪᱮᱫ᱾
ᱟᱪᱪᱷᱟ ᱟᱪᱪᱷᱟ ᱦᱳᱭ ᱛᱚ᱾
ᱦᱩᱸ ᱦᱩᱸ, ᱦᱩᱸ᱾
ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱜᱼᱟ ᱜᱚᱝᱠᱮ?
ᱟᱫᱚ ᱠᱟᱹᱢᱤ ᱠᱚᱫᱚ ᱦᱟᱸᱜ ᱜᱚᱝᱠᱮ ᱱᱤᱛᱳᱜ ᱢᱟ ᱨᱚᱦᱚᱭ ᱫᱤᱱ ᱱᱮᱛᱟᱨ ᱢᱟ᱾ ᱟᱫᱚ ᱱᱤᱛᱳᱜ ᱫᱚ ᱦᱟᱸᱜ ᱨᱚ ᱦᱚᱭ ᱠᱚᱜᱮ ᱦᱟᱸᱜ ᱦᱩᱭᱩᱜ ᱠᱟᱱᱟ ᱟᱫᱚ ᱦᱟᱸᱜ ᱱᱤᱛᱚᱜ ᱫᱚ ᱦᱚᱸᱜᱼᱚᱭ ᱫᱩᱲᱩᱵ ᱡᱤᱨᱟᱹᱣ ᱵᱟᱲᱟ ᱦᱩᱭ ᱠᱟᱱᱟ᱾ ᱦᱩᱸ, ᱦᱩᱸ, ᱛᱟᱦᱚᱞᱮ ᱜᱚᱝᱠᱮ ᱟᱯᱮ ᱠᱚᱫᱚ ᱨᱚᱦᱚᱭ ᱠᱚᱫᱚ ᱯᱮ ᱮᱦᱚᱵᱽ ᱠᱟᱜ-ᱟ ᱥᱮ ᱟᱹᱣᱨᱤ?
ᱦᱳᱭ ᱜᱚᱝᱠᱮ ᱟᱞᱮ ᱠᱚᱦᱚᱸ ᱞᱮ ᱮᱛᱚᱦᱚᱸᱵᱽ ᱵᱟᱲᱟ ᱠᱟᱫ ᱜᱮᱭᱟ ᱨᱚᱦᱚᱭ ᱫᱚ, ᱥᱮ ᱨᱚᱦᱚᱭ ᱵᱟᱲᱟᱭᱮᱫ ᱜᱮᱭᱟᱞᱮ ᱢᱤᱫ ᱵᱟᱨ᱾ ᱟᱫᱚ ᱩᱱᱟᱹᱜ ᱡᱟᱹᱥᱛᱤ ᱧᱚᱜ ᱫᱚ ᱦᱟᱸᱜ ᱵᱟᱝ ᱟᱹᱨᱠᱤ ᱢᱟᱱᱮ ᱴᱷᱤᱠ ᱥᱟᱺᱦᱤᱡ ᱥᱮᱨᱢᱟ ᱡᱟᱹᱲᱤ ᱠᱚ ᱵᱟᱹᱱᱩᱜ ᱠᱟᱜ-ᱟ ᱥᱮ᱾ ᱛᱟᱦᱚᱸᱞᱮ ᱡᱟᱦᱟᱸ ᱠᱚ ᱫᱟᱜ ᱵᱟᱲᱟᱣ ᱠᱟᱱᱟ ᱚᱱᱟ ᱠᱚᱫᱚ ᱦᱟᱸᱜ ᱞᱮ ᱨᱚᱦᱚᱭ ᱵᱟᱲᱟᱭᱮ-ᱟ᱾
ᱦᱮᱸ ᱜᱚᱝᱠᱮ ᱜᱚᱴᱟ ᱜᱮ ᱚᱱᱠᱟᱜ ᱜᱮ ᱢᱟᱱᱮ ᱫᱟᱜ ᱫᱚᱭ ᱫᱟᱜᱮᱫ ᱨᱮᱦᱚᱸ ᱢᱟᱱᱮ ᱴᱷᱤᱠ ᱴᱷᱟᱠ ᱫᱚ ᱦᱟᱸᱜ ᱫᱟᱜ ᱡᱟᱹᱲᱤ ᱵᱟᱹᱱᱩᱜ-ᱟ ᱥᱮ᱾ ᱛᱟᱦᱚᱸᱞᱮ ᱠᱷᱟᱱ ᱫᱚ ᱦᱟᱸᱜ, ᱨᱚᱦᱚᱭ ᱠᱚᱫᱚ ᱦᱟᱸᱜ ᱵᱟᱝ ᱜᱟᱱ ᱜᱚᱫᱚᱜ ᱠᱟᱱᱟ ᱦᱟᱸᱜ᱾
ᱩ ᱵᱟᱝ ᱵᱟᱝ᱾
ᱦᱩᱸ ᱦᱩᱸ᱾ ᱛᱟᱦᱚᱸᱞᱮ ᱜᱚᱝᱠᱮ ᱜᱟᱯᱟᱞ ᱢᱟᱨᱟᱣ ᱢᱟᱞᱟᱝ ᱜᱟᱯᱟᱞ ᱢᱟᱨᱟᱜ ᱠᱟᱱ ᱛᱟᱦᱚᱸᱞᱮ ᱠᱷᱟᱱ ᱢᱤᱫᱴᱮᱱ ᱥᱟᱛᱟᱢ ᱡᱩᱫᱤ ᱦᱟᱸᱜ ᱮᱢ ᱞᱟᱹᱭ ᱠᱮᱛᱟ ᱞᱟᱝᱟ ᱛᱟᱦᱚᱸᱞᱮ ᱠᱷᱟᱱ ᱫᱚ ᱟᱹᱰᱤ ᱜᱮ ᱱᱟᱯᱟᱭ ᱠᱚᱜ-ᱟ᱾ ᱡᱟᱦᱟᱸ ᱤᱫᱤ ᱠᱟᱛᱮ ᱫᱚ ᱟᱞᱟᱝ ᱠᱟᱹᱴᱤᱡ ᱞᱟᱝ ᱮ ᱜᱚᱞᱯᱷᱚ ᱜᱚᱴᱟ ᱠᱮᱭᱟ ᱥᱮ ᱜᱟᱯᱟᱞ ᱢᱟᱨᱟᱣ ᱠᱚᱜ-ᱟ ᱞᱟᱝ᱾
ᱮᱠᱫᱚᱢ ᱮᱠᱫᱚᱢ ᱥᱟᱛᱟᱢ ᱢᱟ ᱜᱚᱝᱠᱮ ᱚᱱᱠᱟ ᱫᱚ ᱞᱟᱹᱭ ᱞᱮᱠᱷᱟᱱ ᱫᱚ ᱟᱭᱢᱟ ᱜᱟᱱ ᱜᱤ ᱦᱮᱱᱟᱜ-ᱟ ᱛᱚᱵᱮ ᱱᱤᱭᱟᱹ ᱚᱠᱛᱚ ᱫᱚ ᱦᱟᱸᱜ ᱴᱷᱤᱠ ᱥᱟᱹᱦᱤᱡᱽ ᱴᱷᱟᱹᱣᱠᱟᱹ ᱵᱟᱝ ᱦᱤᱡᱩᱜ ᱠᱟᱱᱟ᱾ ᱟᱹᱵᱤᱱ ᱴᱷᱮᱱ ᱡᱩᱫᱤ ᱚᱱᱠᱟ ᱦᱮᱸᱱᱟᱜ ᱠᱷᱟᱱ ᱨᱮᱫ ᱯᱚᱴᱚᱢ? ᱥᱟᱛᱟᱢ ᱠᱚ ᱠᱟᱹᱴᱤᱡ ᱵᱮᱱ ᱞᱟᱲᱟ ᱥᱚᱫᱚᱨ ᱞᱮᱠᱷᱟᱱ
ᱟᱪᱪᱷᱟ ᱟᱹᱞᱤᱧ ᱴᱷᱮᱱ ᱫᱚ ᱦᱟᱸᱜ ᱚᱱᱠᱟᱱᱟᱜ ᱫᱚ ᱦᱟᱸᱜ ᱪᱮᱫ ᱞᱤᱧ ᱞᱟᱹᱭᱟ, ᱟᱵᱮᱱ ᱵᱟᱵᱮᱱ ᱫᱤᱥᱟᱹᱭᱮᱫ ᱠᱷᱟᱱ ᱟᱪᱪᱷᱟ ᱜᱚᱝᱠᱮ ᱱᱚᱜ-ᱚᱭ ᱡᱮ ᱦᱟᱸᱜ᱾ ᱛᱤᱨᱤᱥᱮ ᱡᱩᱱ ᱢᱟ ᱛᱟᱵᱽ ᱟᱠᱟᱱ ᱦᱮᱸᱥᱮ᱾ ᱥᱮᱫᱤᱱ ᱥᱮᱫᱤᱱ ᱛᱟᱦᱚᱸᱞᱮ ᱠᱷᱟᱱ ᱫᱚ ᱦᱚᱜ-ᱱᱟ ᱦᱩᱞ ᱢᱟᱦᱟᱨᱮ
ᱮᱠ ᱛᱚ ᱦᱳᱭ ᱦᱳᱭ᱾
ᱦᱮᱸ ᱡᱮᱢᱚᱱ ᱧᱮᱞᱚᱜ ᱠᱟᱱᱟ ᱟᱹᱰᱤ ᱡᱟᱭᱜᱟ ᱨᱮ ᱮᱻ᱾ ᱧᱤᱫᱟᱹ ᱯᱟᱛᱟ ᱦᱩᱭᱩᱜ ᱠᱟᱱᱟ, ᱦᱮᱸᱥᱮ ᱮᱱᱮᱡ ᱥᱮᱨᱮᱸᱧ ᱦᱮᱸ ᱛᱟᱦᱚᱸᱞᱮ ᱠᱷᱟᱱ ᱱᱚᱜ-ᱚ ᱱᱟ ᱠᱚ ᱚᱠᱟᱞᱮᱠᱟ ᱟᱵᱚ ᱥᱟᱱᱛᱟᱲ ᱥᱟᱶᱛᱟ ᱨᱮ ᱡᱩᱛᱩᱜ ᱠᱟᱱᱟ ᱥᱮ ᱵᱟᱝ ᱡᱩᱛᱩᱜ ᱠᱟᱱᱟ ᱚᱱᱟ ᱠᱚ ᱞᱟᱹᱠᱛᱤᱜ ᱠᱟᱱᱟ᱾ ᱥᱮ ᱵᱟᱝ ᱚᱱᱮ ᱚᱱᱟ ᱠᱚ ᱠᱟᱹᱴᱤᱡᱽ ᱡᱩᱫᱤ ᱵᱮᱱ ᱞᱟᱹᱭ ᱞᱮᱠᱷᱟᱱ ᱦᱟᱸᱜ᱾
ᱟᱪᱪᱷᱟ ᱟᱪᱪᱷᱟ ᱦᱳᱭ, ᱠᱩᱠᱞᱤ ᱢᱟ ᱜᱚᱝᱠᱮ ᱟᱹᱰᱤ ᱜᱮ ᱢᱤᱫ ᱫᱟᱢᱟᱱᱟᱜ ᱠᱩᱠᱞᱤ ᱵᱮᱱ ᱫᱚᱦᱚ ᱠᱮᱫ᱾ ᱟᱹᱞᱤᱧ ᱦᱤᱛᱜ ᱪᱮᱫ ᱞᱤᱧ ᱞᱟᱹᱭᱟ ᱯᱟᱹᱴᱷᱩᱣᱟᱹ ᱡᱤᱭᱚᱱ ᱪᱟᱞᱟᱜ ᱠᱟᱱ ᱛᱟᱹᱞᱤᱧᱟ ᱩᱱᱟᱹᱜ ᱮᱠᱴᱟ ᱵᱮᱥ ᱥᱮ ᱵᱟᱹᱲᱤᱡ ᱫᱚ ᱦᱟᱸᱜ ᱵᱤᱪᱟᱹᱨ ᱫᱚ ᱴᱷᱤᱠ ᱥᱟᱹᱦᱤᱡᱽ ᱫᱚ ᱟᱹᱣᱨᱤ ᱞᱤᱧ ᱥᱮᱬᱟ ᱜᱚᱫ ᱠᱟᱜ-ᱟ᱾ ᱛᱟᱦᱚᱸᱞᱮ ᱮᱱᱛᱮ ᱨᱮᱦᱚᱸ ᱟᱹᱞᱤᱧᱟᱜ ᱢᱚᱱᱮᱛᱮ ᱡᱟᱦᱟᱸ ᱛᱤᱱᱟᱹᱜ ᱞᱤᱧ ᱢᱚᱱᱮᱭᱟ ᱚᱱᱟᱜᱮ ᱦᱟᱸᱜ ᱞᱤᱧ ᱞᱟᱹᱭ ᱥᱚᱫᱚᱨᱟᱵᱤᱱ
ᱦᱮᱸ ᱜᱚᱝᱠᱮ ᱦᱮᱸ ᱤᱱᱟᱹᱜᱮ ᱞᱟᱹᱭ ᱵᱮᱱ ᱟᱹᱞᱤᱧ ᱦᱚᱸ ᱫᱚᱢᱮ ᱴᱟ ᱫᱚ ᱦᱟᱸᱜ ᱵᱟᱹᱞᱤᱧ ᱵᱟᱲᱟᱭᱟ ᱚᱱᱠᱟ ᱠᱟᱛᱮ ᱜᱮᱥᱮ ᱦᱟᱸᱜ ᱜᱚᱯᱷᱚ ᱜᱚᱴᱟ ᱫᱚ ᱦᱩᱭᱩᱜ ᱥᱮ᱾
ᱦᱳᱭ ᱦᱳᱭ ᱦᱳᱭ ᱛᱚᱵᱮ ᱟᱹᱞᱤᱧ ᱡᱟᱦᱟᱸ ᱞᱮᱠᱟᱞᱤᱧ ᱢᱚᱱᱮᱭᱟ ᱱᱚᱜ-ᱚᱭ ᱦᱩᱞ ᱢᱟᱦᱟ ᱦᱤᱞᱳᱜ ᱥᱮ ᱦᱩᱞ ᱢᱟᱦᱟ ᱞᱟᱥᱟᱲᱦᱮᱸᱫ ᱛᱮ᱾ ᱡᱟᱦᱟᱸ ᱱᱚᱜ-ᱚ ᱱᱚᱝᱠᱟ ᱮᱱᱮᱡ ᱥᱮᱨᱮᱧ ᱟᱠᱷᱚᱲᱟ ᱥᱮ ᱚᱨᱠᱮᱥᱴᱟᱨ ᱧᱤᱫᱟᱹ ᱯᱟᱛᱟ ᱠᱚᱵᱚᱱ ᱫᱚᱦᱚᱭᱮᱫ ᱫᱚ᱾ ᱱᱚᱣᱟ ᱫᱚ ᱮᱠᱟᱞ ᱜᱮ ᱩᱪᱤᱛ ᱫᱚ ᱵᱟᱝ ᱠᱟᱱᱟ᱾
ᱟᱪᱪᱷᱟ,
ᱪᱮᱫᱟᱜ ᱥᱮ ᱱᱚᱣᱟ, ᱦᱩᱞ ᱢᱟᱦᱟ ᱫᱚ ᱟᱵᱚᱣᱟᱜ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚ ᱱᱟ᱾ ᱟᱵᱚ ᱯᱟ ᱢᱟᱲᱟᱝ ᱵᱟᱲᱟᱭ ᱞᱟᱜᱟᱣ ᱵᱚᱱᱟ ᱡᱮ ᱦᱩᱞ ᱢᱟᱦᱟ ᱫᱚ ᱪᱮᱫ ᱠᱟᱱᱟ? ᱦᱮᱸ ᱥᱮ ᱦᱩᱞ ᱢᱟᱦᱟ ᱫᱚ ᱦᱩᱭᱩᱜ ᱠᱟᱱᱟ ᱡᱟᱦᱟᱸ ᱫᱚ ᱥᱤᱫᱩ ᱠᱟᱹᱱᱩ ᱡᱚᱠᱷᱚᱱ ᱤᱝᱨᱮᱡᱽ ᱵᱤᱨᱩᱫᱽ ᱨᱮ ᱴᱮᱱ ᱞᱟᱹᱲᱦᱟᱹᱭ ᱠᱤᱱ ᱦᱚᱦᱚ ᱞᱮᱫ ᱫᱚ᱾
ᱟᱪᱪᱷᱟ ᱦᱩᱸ ᱦᱩᱸ᱾
ᱛᱚᱨᱚ ᱚᱱ ᱞᱟᱹᱲᱦᱟᱹᱭ ᱫᱚ ᱦᱟᱸᱜ ᱠᱤᱱ ᱦᱚᱦᱚ ᱞᱮᱜ-ᱟ ᱟᱴᱷᱨᱚᱥᱚ ᱯᱚᱧᱪᱟᱱᱱᱚ ᱥᱟᱞ ᱨᱮᱱᱟᱜ ᱟᱴᱷᱨᱚ ᱯᱚᱧᱪᱟᱱᱱᱚ ᱥᱟᱞᱨᱮ ᱛᱟᱞᱦᱮ ᱚᱱᱮ ᱚᱱᱟ ᱞᱟᱹᱲᱦᱟᱹᱭ ᱜᱮᱠᱚ ᱮᱛᱚᱦᱚᱵ ᱞᱮᱜ-ᱟ ᱛᱤᱨᱤᱥᱟ ᱡᱩᱱ ᱠᱷᱚᱱᱟᱜ᱾ ᱛᱟᱞᱦᱮ ᱚᱱᱟ ᱫᱚ ᱞᱟᱹᱲᱦᱟᱹᱭ ᱨᱮᱱᱟᱜ ᱮ ᱮᱛᱚᱦᱚᱵ ᱫᱤᱱ ᱥᱮ ᱞᱟᱹᱲᱦᱟᱹᱭ ᱨᱮᱱᱟᱜ ᱡᱟᱱᱟᱢ ᱫᱤᱱ ᱞᱮᱠᱟ ᱢᱤᱫᱴᱮᱱ ᱠᱟᱱᱟ ᱦᱩᱞ ᱢᱟᱦᱟ ᱦᱤᱥᱟᱹᱯ ᱛᱮᱵᱚᱱ ᱢᱟᱱᱟᱣᱮᱜ-ᱟ, ᱛᱟᱦᱞᱮ ᱚᱱᱟ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ᱾
ᱦᱩᱸ ᱦᱩᱸ ᱦᱩᱸ ᱦᱩᱸ᱾ ᱱᱚᱣᱟ ᱫᱚ ᱟᱵᱩᱭ ᱟᱰᱤ ᱫᱩᱠᱷ ᱨᱮᱱᱟᱜ ᱫᱤᱱ ᱛᱟᱦᱮᱸ ᱠᱟᱱᱟ ᱡᱟᱦᱟᱸ ᱫᱚ ᱚᱱᱟ ᱫᱩᱠᱷ ᱠᱷᱚᱱᱟᱜ ᱩᱰᱩᱠᱚᱜ ᱞᱟᱜᱤᱡ ᱡᱟᱦᱟᱸ ᱫᱚᱵᱚᱱ ᱞᱟᱹᱲᱦᱟᱹᱭ ᱞᱮᱫ ᱫᱚ᱾ ᱵᱟᱝ᱾
ᱦᱳᱭ ᱦᱳᱭ᱾ ᱛᱟᱞᱦᱮ ᱩᱱ ᱚᱠᱛᱚ ᱫᱚ ᱦᱟᱸᱜ ᱚᱱᱟ ᱠᱚ ᱚᱱᱠᱟᱱᱟᱜ ᱫᱩᱠᱷ ᱨᱮ ᱱᱚᱠᱟᱱ ᱫᱤᱱ ᱨᱮᱫᱚ ᱨᱟᱹᱥᱠᱟᱹ ᱫᱚ ᱮᱠᱟᱞ ᱜᱮ ᱵᱟᱭ ᱜᱟᱱᱚᱜ-ᱟ᱾ ᱪᱮᱫᱟᱜ ᱥᱮ ᱩᱱ ᱫᱚ ᱦᱟᱸᱜ ᱞᱟᱹᱲᱦᱟᱹᱭ ᱦᱩᱭ ᱞᱮᱱᱟ ᱟᱭᱢᱟ ᱜᱟᱱ ᱟᱵᱚᱨᱮᱱ ᱵᱤᱨ ᱵᱟᱱᱴᱟ ᱠᱚᱣᱟᱭᱤᱡ ᱡᱤᱣᱤ ᱦᱚᱸ ᱪᱟᱞᱟᱣ ᱞᱮᱱᱟ᱾ ᱛᱟᱦᱞᱮ ᱱᱚᱜ-ᱚ ᱱᱚᱝᱠᱟᱱ ᱫᱤᱱ ᱨᱮᱵᱮᱱ ᱨᱟᱹᱥᱠᱟᱹᱭᱟ ᱱᱚᱣᱟ ᱫᱚ ᱩᱪᱤᱫ ᱫᱚ ᱵᱟᱝ ᱠᱟᱱᱟ᱾
ᱦᱩᱸ, ᱦᱮᱸ ᱦᱮᱸ ᱱᱚᱣᱟ ᱫᱚ ᱟᱞᱤᱧᱟᱜ ᱞᱟᱹᱭ ᱛᱮᱦᱚᱸ ᱚᱱᱟ ᱠᱚᱫᱚ ᱮᱠᱟᱞ ᱜᱮ ᱦᱟᱸᱜ ᱵᱟᱝ ᱴᱷᱤᱠᱚᱜ ᱠᱟᱱᱟ ᱡᱟᱦᱟᱸ ᱫᱚ ᱧᱤᱫᱟᱹ ᱯᱟᱛᱟ ᱠᱚ ᱠᱚᱨᱟᱣ ᱦᱚᱪᱚᱭᱮᱫ᱾
ᱦᱳᱭ ᱦᱳᱭ ᱦᱳᱭ, ᱡᱟᱦᱟᱸ ᱞᱮᱠᱟ ᱯᱮᱲᱟ ᱯᱟᱹᱨᱵᱟᱹᱫ ᱥᱮ ᱚᱱᱠᱟ ᱯᱮᱲᱟ ᱯᱟᱹᱨᱵᱟᱹᱫ ᱥᱮ ᱚᱱᱠᱟ ᱟᱯᱩᱥ ᱠᱚᱣᱟᱜ ᱠᱤ ᱟᱹᱵᱤᱱ ᱞᱟᱹᱭ ᱵᱤᱱ ᱜᱚᱡ ᱜᱩᱨ᱾ ᱥᱮ ᱵᱷᱟᱸᱰᱟᱱ ᱠᱚᱨᱮᱫ ᱠᱤ ᱟᱹᱵᱤᱱ ᱱᱚᱝᱠᱟ ᱚᱨᱠᱮᱥᱴᱟᱨ ᱯᱟᱛᱟ ᱠᱚᱵᱤᱱ ᱫᱚᱦᱚᱭᱟ?
ᱦᱮᱸ ᱟᱹᱞᱤᱧᱟᱜ ᱠᱟᱛᱷᱟ ᱦᱚᱸ ᱟᱹᱰᱤ ᱡᱚᱛᱷᱟᱛ ᱠᱟᱛᱷᱟ ᱛᱷᱟ ᱵᱮᱱ ᱞᱟᱹᱭ ᱠᱟᱜ-ᱟ ᱜᱚᱝᱠᱮ᱾ ᱟᱞᱤᱧᱟᱜ ᱞᱟᱹᱭ ᱛᱮᱦᱚᱸ ᱱᱚᱜ-ᱚ ᱱᱚᱣᱟ ᱜᱮ ᱡᱮ ᱚᱲᱟᱜ ᱨᱮ ᱡᱩᱫᱤ ᱥᱟᱵ ᱠᱟᱜ ᱵᱮᱱ ᱠᱷᱟᱹᱯᱟᱹᱨᱤ ᱛᱟᱯᱟᱢ ᱦᱩᱭᱩᱜ-ᱟ ᱦᱮᱸ, ᱛᱟᱦᱞᱮ ᱠᱷᱟᱱ ᱫᱚ ᱡᱩᱫᱤ ᱮᱸ ᱚᱨᱜᱮᱥᱴᱟᱨ ᱠᱚᱵᱚᱱ ᱫᱚᱦᱚ ᱠᱮᱭᱟ ᱛᱟᱦᱞᱮ ᱠᱷᱟᱱ ᱫᱩᱞᱤᱧ ᱵᱟᱛᱟᱣ ᱠᱮᱭᱟ ᱡᱮ ᱦᱮᱸ ᱚᱱᱟ ᱫᱚ ᱠᱷᱟᱹᱯ ᱯᱟᱹᱨᱤ ᱛᱟᱯᱟᱢ ᱛᱟᱦᱮᱸ ᱠᱟᱱᱟ, ᱞᱟᱹᱲᱦᱟᱹᱭ ᱛᱟᱦᱮᱸ ᱠᱟᱱᱟ ᱚᱱᱟ ᱦᱚᱛᱮᱡ ᱛᱮ ᱱᱚᱜ-ᱚ ᱱᱚᱣᱟ ᱦᱚᱸ ᱢᱮᱱᱟᱜ ᱤᱫᱤᱭ ᱠᱟᱫᱟ ᱚᱱᱟᱫᱚ ᱛᱮ ᱠᱚ ᱫᱚᱦᱚᱭᱮᱜ-ᱟ᱾ ᱢᱮᱱᱠᱷᱟᱱ ᱚᱱᱟ ᱛᱚ ᱵᱟᱝ ᱠᱟᱱᱟ ᱥᱮ᱾
ᱵᱟᱝ ᱵᱟᱝ ᱱᱚᱣᱟ ᱫᱚ ᱟᱰᱤ ᱜᱮ ᱢᱤᱫᱴᱟᱝ ᱫᱩᱠᱷ ᱨᱮᱱᱟᱜ ᱡᱤᱱᱤᱥ ᱠᱟᱱ ᱛᱟᱵᱚᱱᱟ ᱥᱮ ᱵᱟᱲᱟᱭ ᱞᱟᱠᱛᱤ ᱠᱟᱱ ᱛᱟᱵᱚᱱᱟ ᱪᱮᱫ ᱠᱟᱱᱟ ᱡᱤᱱᱤᱥᱴᱟᱜ ᱦᱩᱞ ᱢᱟᱦᱟ ᱫᱚ ᱪᱮᱫ ᱠᱟᱱᱟ᱾ ᱟᱫᱚ ᱵᱟᱵᱚᱱ ᱵᱩᱡᱮ-ᱟ ᱛᱚ᱾
ᱚ ᱢᱮᱱᱠᱷᱟᱱ ᱜᱚᱝᱠᱮ ᱡᱮ ᱦᱩᱞ ᱢᱟᱦᱟ ᱫᱚ ᱪᱮᱫ ᱠᱟᱱᱟ᱾ ᱵᱟᱵᱚᱱ ᱵᱟᱲᱟᱭᱟ ᱱᱚᱝᱠᱟ ᱫᱚ ᱦᱟᱸᱜ ᱵᱟᱹᱱᱩᱜ ᱟᱠᱟᱜ ᱵᱚᱱᱟ ᱦᱮᱸ ᱥᱮ᱾ ᱧᱮᱞ ᱵᱮᱱ ᱦᱟᱸᱜ ᱵᱟᱲᱟᱭ ᱠᱟᱛᱮᱜ ᱦᱚᱸ ᱟᱭᱢᱟ ᱟᱭᱢᱟ ᱡᱟᱭᱜᱟ ᱨᱮᱫᱚ ᱢᱟᱱᱟ ᱵᱟᱨᱚᱱ ᱠᱟᱛᱮᱜ ᱨᱮᱦᱚᱸ ᱱᱚᱜ-ᱚᱭ ᱡᱮᱠᱚ ᱠᱚᱨᱟᱣ ᱦᱚᱪᱚᱭᱮᱜ ᱜᱮᱭᱟ ᱦᱮᱸ ᱥᱮ᱾
ᱦᱳᱭ ᱦᱳᱭ᱾
ᱦᱮᱸ᱾ ᱛᱚᱵᱮ ᱱᱩᱜ-ᱩ ᱱᱩᱠᱩ ᱠᱚᱫᱚ ᱚᱠᱟ ᱞᱮᱠᱟ ᱠᱟᱛᱮᱜ ᱵᱚᱱ ᱴᱮᱠᱟᱣ ᱫᱟᱨᱟᱢ ᱠᱚᱣᱟ ᱠᱟᱴᱤᱡ ᱦᱟᱸᱜ ᱡᱩᱫᱤ ᱵᱮᱱ ᱟᱵᱮᱱᱟᱜ ᱫᱤᱥᱟᱹ ᱦᱩᱫᱤᱥ ᱞᱮᱠᱟᱛᱮ ᱦᱟᱸᱜ ᱦᱮᱸ᱾ ᱡᱩᱫᱤ ᱵᱮᱱ ᱠᱟᱹᱴᱤᱡ ᱵᱮᱱ ᱞᱟᱹᱭ ᱠᱮᱭᱟ ᱠᱟᱹᱴᱤᱡ ᱱᱟᱯᱟᱭ ᱠᱚᱜ-ᱟ, ᱛᱟᱯᱚᱨᱮ ᱦᱟᱸᱜ ᱟᱹᱞᱤᱧ ᱦᱚᱞᱤᱧ ᱞᱟᱹᱭᱟ᱾
ᱟᱸᱪᱪᱷᱟ ᱟᱸᱪᱪᱷᱟ ᱴᱮᱠᱟᱣ ᱫᱟᱨᱟᱢ ᱫᱚ ᱜᱚᱝᱠᱮ ᱪᱮᱫ ᱞᱮᱠᱟ ᱞᱤᱧ ᱞᱟᱹᱭᱟ ᱱᱚᱣᱟ ᱫᱚ ᱡᱚᱠᱷᱚᱱ ᱵᱟᱠᱚ ᱟᱸᱡᱚᱢᱮᱫ ᱠᱟ ᱛᱟᱞᱦᱮ ᱠᱷᱟᱱ ᱫᱚ ᱟᱵᱚ ᱫᱚ ᱢᱤᱫᱚᱜ ᱦᱩᱭᱩᱜ ᱛᱟᱵᱚᱱᱟ᱾ ᱥᱟᱱᱟᱢ ᱠᱷᱚᱱ ᱢᱟᱲᱟᱝ ᱫᱚ ᱟᱵᱚ ᱥᱟᱶᱛᱟ ᱨᱮᱱ ᱦᱚᱲ ᱢᱤᱫᱚᱜ ᱦᱩᱭᱩᱜ ᱛᱟᱵᱚᱱᱟ᱾ ᱪᱮᱫᱟᱜ ᱥᱮ ᱵᱟᱵᱚᱱ ᱢᱤᱫ ᱞᱮᱱᱠᱷᱟᱱ ᱪᱮᱫ ᱦᱚᱸ ᱵᱟᱵᱚᱱ ᱪᱤᱠᱟᱹ ᱫᱟᱲᱮᱜ-ᱟ᱾ ᱢᱤᱫ ᱦᱚᱲ ᱛᱮ ᱢᱮᱱ ᱛᱮ ᱢᱤᱫ ᱵᱟᱨ ᱦᱚᱲ ᱛᱮ ᱢᱮᱱ ᱛᱮᱫᱚ ᱪᱮᱫ ᱦᱚᱸ ᱵᱟᱝ ᱦᱩᱭᱩᱜ-ᱟ᱾ ᱡᱚᱠᱷᱚᱱ ᱚᱱᱟ ᱢᱤᱫᱠᱟᱛᱮᱫ ᱜᱮ ᱢᱤᱫᱴᱮᱱ ᱞᱟᱹᱴᱩ ᱚᱱᱠᱟ ᱥᱚᱝᱜᱚᱴᱷᱚᱱ ᱞᱮᱠᱟ ᱵᱚᱱ ᱛᱮᱭᱟᱨᱟ ᱥᱮ ᱩᱱᱠᱷᱩᱱ ᱵᱚᱱ ᱢᱮᱛᱟ ᱠᱚᱣᱟ ᱦᱟᱸᱜ᱾ ᱡᱩᱫᱤ ᱵᱟᱯᱮ ᱟᱸᱡᱚᱢᱟ ᱥᱮ ᱟᱭᱢᱟ ᱜᱟᱱ ᱱᱚᱝᱠᱟ ᱟᱯᱮ ᱥᱚᱢᱟᱡᱽ ᱠᱷᱚᱱᱞᱮ ᱵᱟᱦᱨᱮ ᱯᱮᱭᱟ ᱥᱮ ᱥᱚᱢᱟᱡᱽ ᱠᱷᱚᱱᱟᱜ ᱡᱟᱦᱟᱸᱱᱟᱜ ᱥᱚᱢᱟᱡᱽ ᱨᱮᱱᱟᱜ ᱱᱚᱣᱟ ᱫᱚ ᱵᱟᱹᱲᱤᱡ ᱡᱤᱱᱤᱥ ᱥᱮ᱾
ᱦᱩᱸ ᱦᱩᱸ ᱦᱩᱸ᱾
ᱛᱟᱦᱚᱞᱮ ᱩᱱᱫᱚ ᱱᱤᱦᱟᱹᱛ ᱜᱮᱠᱚ ᱟᱸᱡᱚᱢᱟ ᱾
ᱟᱪᱪᱷᱟ ᱜᱚᱝᱠᱮ ᱱᱚᱸᱜᱼᱚᱭ ᱡᱮᱵᱚᱱ ᱞᱟᱹᱭᱮᱜᱼᱟ, ᱡᱮ ᱟᱵᱚ ᱦᱟᱸᱜ ᱡᱩᱢᱤᱫ ᱠᱟᱛᱮᱜ ᱵᱚᱱ ᱢᱮᱛᱟ ᱠᱚᱣᱟ ᱢᱮᱱᱠᱷᱟᱱ ᱜᱚᱢᱠᱮ ᱡᱩᱢᱤᱫ ᱠᱟᱛᱮᱜ ᱨᱮᱦᱚᱸ ᱛᱚ ᱡᱚᱠᱷᱚᱱ ᱢᱤᱫᱴᱮᱱ ᱮ ᱡᱩᱢᱤᱫ ᱠᱟᱛᱮᱜ ᱡᱟᱦᱟᱸ ᱢᱤᱫᱴᱮᱱ ᱫᱚᱞ ᱵᱮᱱᱟᱜ ᱟᱥᱮ ᱚᱱᱟ ᱨᱮᱦᱚᱸ ᱢᱤᱫᱴᱮᱱ ᱟᱹᱭᱩᱨᱤᱡ ᱡᱩᱫᱤ ᱵᱟᱝᱮ ᱛᱟᱦᱮᱸᱱᱟ ᱛᱟᱦᱚᱞᱮ ᱠᱷᱟᱱ ᱫᱚ ᱚᱱᱟ ᱡᱩᱢᱤᱫ ᱠᱟᱛᱮᱫ ᱫᱚ ᱦᱟᱸᱜ ᱠᱳᱱᱳ ᱡᱟᱹᱱᱤᱡ ᱠᱷᱟᱱ ᱟᱹᱞᱤᱧᱟᱜ ᱞᱟᱹᱭ ᱛᱮᱫᱚᱜ ᱚᱱᱟ ᱫᱚ ᱡᱩᱢᱤᱫ ᱠᱟᱛᱮᱫ ᱦᱚᱸ ᱵᱮᱠᱟᱨ ᱜᱮᱭᱟ ᱚᱱᱟ᱾
ᱵᱟᱝ ᱵᱟᱝ ᱦᱳᱭ ᱚᱱᱟ ᱢᱟ ᱮᱠᱟᱞ ᱜᱮ ᱢᱤᱫᱴᱟᱱ ᱡᱩᱢᱤᱫ ᱫᱚ ᱟᱹᱵᱤᱱ ᱚᱱᱟ ᱨᱮᱫᱚ ᱢᱤᱫᱴᱟᱱ ᱞᱟᱹᱴᱩ ᱦᱚᱲ ᱫᱚ ᱛᱟᱦᱮᱸ ᱫᱚ ᱞᱟᱹᱠᱛᱤ ᱠᱟᱱ ᱜᱮ ᱛᱚ ᱟᱭᱩᱨ
ᱦᱮᱸ ᱦᱮᱸ ᱡᱟᱦᱟᱸᱭ ᱫᱚ ᱟᱹᱭᱩᱨ ᱥᱩᱛᱩᱜ ᱨᱮ ᱛᱟᱦᱮᱸᱱᱟ ᱟᱨ ᱪᱮᱫ ᱦᱩᱸ᱾ ᱟᱪᱪᱷᱟ ᱟᱹᱞᱤᱧᱟᱜ ᱡᱟᱦᱟᱸ ᱚᱱᱟ ᱦᱩᱰᱤᱧ ᱡᱟᱦᱟᱸ ᱦᱩᱰᱤᱧ ᱦᱩᱰᱤᱧ ᱢᱤᱫᱴᱮᱱ ᱟᱹᱞᱤᱧᱟᱜ ᱟᱹᱞᱤᱧ ᱞᱮᱠᱟ ᱴᱮᱱ ᱟᱹᱞᱤᱧᱟᱜ ᱫᱤᱥ ᱦᱩᱫᱤᱥ ᱞᱮᱠᱟᱛᱮ ᱢᱤᱫᱴᱟᱝ ᱠᱟᱛᱷᱟ ᱞᱤᱧ ᱫᱤᱥᱟᱹ ᱧᱟᱢ ᱠᱮᱜᱼᱟ
ᱟᱪᱪᱷᱟ ᱟᱪᱪᱷᱟ ᱦᱮᱸ ᱞᱟᱹᱭ ᱵᱤᱱ ᱾
ᱱᱚᱸᱜᱼᱚᱭ ᱡᱮ ᱟᱵᱚ ᱡᱟᱦᱟᱸ ᱛᱤᱱᱟᱹᱜ ᱱᱤᱛᱚᱜ ᱵᱚᱱ ᱵᱩᱡᱷᱟᱹᱣᱮᱜᱼᱟ ᱟᱪᱷᱮ ᱡᱮ ᱱᱚᱣᱟ ᱠᱚᱫᱚ ᱦᱟᱸᱜ ᱮᱠᱟᱞ ᱜᱮ ᱵᱟᱝ ᱴᱷᱤᱠᱚᱜ ᱠᱟᱱᱟ ᱦᱩᱸ ᱟᱵᱚ ᱦᱮᱸ ᱟᱵᱚ ᱡᱩᱫᱤ ᱱᱚᱝᱠᱟ ᱠᱤᱪᱷᱩ ᱵᱟᱨ ᱯᱮ ᱦᱚᱲ ᱡᱩᱢᱤᱫ ᱠᱟᱛᱮ ᱢᱤᱫ ᱥᱟᱶᱛᱮ ᱦᱟᱸᱜ ᱟᱵᱚ ᱡᱟᱦᱟᱸ ᱱᱮᱛᱟᱨ ᱫᱚ ᱢᱮᱱᱟᱸᱜ ᱠᱟᱫᱟ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱦᱮᱸ ᱥᱮ ᱡᱟᱦᱟᱸ ᱫᱚ ᱦᱟᱸᱜ ᱜᱚᱴᱟ ᱜᱮ ᱦᱟᱸᱜ ᱵᱚᱱ ᱵᱟᱲᱟᱭ ᱠᱟᱜᱼᱟ,
ᱮᱠᱫᱚᱢ ᱮᱠᱫᱚᱢ ᱾
ᱦᱮᱸ ᱱᱚᱸᱜᱼᱚᱭ ᱱᱚᱰᱮ ᱪᱟᱞᱟᱣ ᱠᱟᱛᱮ ᱡᱩᱫᱤ ᱟᱵᱚ ᱠᱤᱪᱷᱩ ᱜᱟᱱ ᱦᱮᱸ ᱛᱟᱦᱚᱞᱮ ᱚᱸᱰᱮᱨᱮ ᱨᱮᱱ ᱡᱟᱦᱟᱸᱭ ᱢᱩᱠᱷᱤᱭᱟᱹ ᱢᱩᱠᱷᱤᱭᱟᱹ ᱦᱚᱲ ᱠᱚ ᱢᱮᱱᱟᱜ ᱠᱟᱜ ᱠᱚᱣᱟ ᱥᱮ ᱦᱮᱸ ᱩᱝᱠᱩ ᱠᱚ ᱥᱟᱶ ᱠᱟᱹᱴᱤᱡ ᱫᱩᱲᱩᱵ ᱠᱟᱛᱮᱜ ᱥᱮ ᱜᱚᱞᱯᱷᱚ ᱜᱟᱞᱢᱟᱨᱟᱣ ᱠᱟᱛᱮᱫ ᱡᱮ ᱚᱠᱟ ᱞᱮᱠᱟ ᱠᱟ ᱠᱟᱛᱮᱫ ᱱᱚᱸᱜᱼᱱᱟ ᱠᱚ ᱴᱮᱠᱟᱣ ᱫᱟᱨᱟᱢ ᱦᱩᱭᱩᱜᱼᱟ, ᱟᱹᱞᱤᱧ ᱫᱚᱞᱤᱧ ᱢᱚᱱᱮᱭᱟ ᱡᱮ ᱩᱱᱠᱩ ᱫᱚ ᱦᱳᱭᱛᱳ ᱟᱵᱚ ᱠᱷᱚᱱᱟᱜ ᱦᱚᱸ ᱢᱤᱫ ᱠᱟᱹᱴᱤᱡ ᱨᱮ ᱦᱚᱸ ᱠᱟᱹᱴᱤᱡ ᱠᱚ ᱵᱷᱟᱞᱤ ᱴᱷᱤᱠ ᱠᱚ ᱵᱟᱲᱟᱭᱟ ᱟᱨ ᱪᱮᱫ ᱱᱚᱣᱟ ᱠᱚᱫᱚ ᱛᱚ ᱦᱮᱸ ᱛᱚ ᱩᱱᱠᱩ ᱦᱟᱸᱜ ᱦᱚᱭᱛᱚ ᱚᱸᱰᱮ ᱜᱮ ᱵᱷᱟᱹᱞᱤ ᱴᱷᱤᱠ ᱜᱮ ᱦᱟᱸᱜ ᱫᱤᱥᱩᱫᱤᱥ ᱫᱚᱠᱚ ᱮᱢᱟ ᱵᱚᱱᱟ ᱡᱮ ᱵᱟᱹᱵᱩ ᱱᱚᱣᱟ ᱫᱚ ᱱᱚᱝᱠᱟ ᱱᱚᱝᱠᱟ ᱠᱟᱛᱮ ᱵᱚᱱ ᱴᱮᱠᱟᱣ ᱫᱟᱨᱟᱢᱟ ᱟᱨ ᱜᱚᱲᱚ ᱦᱚᱸ ᱦᱚᱭ ᱛᱚᱠᱚ ᱜᱚᱲᱚ ᱟᱵᱚᱱ ᱜᱮᱭᱟ ᱾
ᱦᱮᱸ ᱮᱠᱟᱞᱜᱮ ᱜᱚᱲᱚ ᱫᱚ ᱚᱱᱟ ᱫᱚ ᱟᱵᱚ ᱥᱟᱶᱛᱟ ᱨᱮᱱᱟᱜ ᱠᱟᱱ ᱜᱮᱭᱟ ᱥᱮ ᱥᱟᱶᱛᱟ ᱨᱮᱱᱟᱜ ᱡᱤᱱᱤᱥ ᱞᱟᱹᱜᱤᱫ ᱫᱚ ᱵᱟᱠᱚ ᱵᱟᱝᱟ ᱾
ᱦᱮᱸ ᱦᱮᱸ ᱦᱮᱸ ᱾
ᱱᱚᱣᱟ ᱠᱚᱫᱚ ᱪᱮᱫ ᱞᱮᱠᱟ ᱨᱮ ᱢᱟᱱᱮ ᱞᱤᱧ ᱞᱟᱹᱭᱟ ᱢᱟᱱᱮ ᱵᱩᱡᱮᱫ ᱨᱮᱦᱚᱸ ᱵᱚᱱ ᱵᱩᱡ ᱠᱟᱛᱮᱫ ᱦᱚᱸ ᱵᱟᱹᱲᱤᱡ ᱵᱚᱱ ᱠᱟᱹᱢᱤᱭᱮᱜᱼᱟ ᱥᱮ? ᱢᱟᱱᱮ ᱫᱤᱥ ᱦᱩᱫᱤᱥ ᱠᱚ ᱟᱫ ᱪᱟᱵᱟᱜ ᱠᱟᱱ ᱛᱟᱵᱚᱱᱟ ᱫᱤᱱ ᱫᱤᱱᱛᱮ ᱚᱠᱟᱴᱟᱜ ᱵᱷᱟᱜᱮ ᱚᱠᱟᱴᱟᱜ ᱵᱟᱹᱲᱤᱡ ᱵᱩᱡ ᱮᱫᱟᱵᱚᱱ ᱠᱤᱱᱛᱩ ᱵᱟᱹᱲᱤᱡᱟᱜ ᱜᱮᱵᱚᱱ ᱡᱟᱹᱥᱛᱤ ᱵᱚᱱ ᱵᱮᱣᱦᱟᱨᱮᱜᱼᱟ ᱥᱮ ᱵᱷᱟᱜᱤᱭᱟᱜ ᱫᱚ ᱵᱟᱵᱚᱱ ᱵᱮᱣᱦᱟᱨᱮᱜᱼᱟ᱾ ᱥᱮ ᱵᱟᱵᱚᱱ ᱠᱩᱥᱤᱭᱟᱜ ᱠᱟᱱᱟ, ᱚᱱᱮ ᱚᱱᱟ ᱠᱷᱟᱹᱛᱤᱨ ᱡᱟᱹᱥᱛᱤ ᱫᱚ ᱧᱮᱞᱚᱜᱚᱜ ᱠᱟᱱᱟ ᱱᱚᱸᱜᱼᱚ ᱱᱚᱝᱠᱟ ᱦᱩᱭᱩᱜ ᱠᱟᱱᱟ ᱾
ᱦᱩᱸ ᱱᱚᱣᱟ ᱫᱚ ᱦᱩᱭᱩᱜ ᱠᱟᱱᱟ ᱟᱵᱚᱛᱮ ᱟᱵᱚᱣᱟᱜ ᱥᱟᱶ ᱛᱟ ᱦᱟᱸᱜ ᱵᱚᱱ ᱥᱚᱞᱚᱝ ᱞᱚᱴᱚᱢ ᱪᱟᱵᱟᱭᱫᱟ ᱟᱨ ᱪᱮᱫ ᱦᱮᱸ ᱦᱮᱸ ᱟᱫᱚ ᱦᱟᱸᱜ ᱡᱟᱦᱟᱸ ᱛᱤᱥ ᱫᱚ ᱡᱟᱦᱟᱸ ᱨᱮᱜᱮ ᱫᱤᱠᱩ ᱯᱩᱥᱤ ᱦᱚᱸᱠᱚ ᱨᱚᱲ ᱵᱚᱱᱟ ᱟᱵᱚ ᱫᱚ ᱞᱟᱹᱭ ᱟᱠᱚ ᱱᱩᱠᱩ ᱫᱚ ᱟᱠᱚᱣᱟᱜ ᱡᱩᱫᱤ ᱚᱲᱟᱜ ᱨᱮ ᱡᱩ ᱡᱟᱦᱟᱸᱭ ᱠᱚ ᱜᱚᱡ ᱜᱩᱨᱩᱜᱼᱟ ᱮᱱᱛᱮ ᱨᱮᱦᱚᱸ ᱱᱩᱠᱩ ᱫᱚ ᱠᱚ ᱮᱱᱮᱡ ᱫᱟᱲᱮᱭᱟᱜ ᱜᱮᱭᱟ ᱦᱟᱴ ᱯᱟᱛᱟ ᱪᱷᱟᱛᱟ ᱠᱚ ᱠᱚᱨᱟᱣ ᱫᱟᱲᱮᱭᱟᱜᱼᱟ ᱚᱱᱟ ᱩᱯᱚᱞᱚᱠᱠᱷᱮ ᱾
ᱮᱠᱫᱚᱢ ᱮᱠᱫᱚᱢ ᱱᱚᱣᱟ ᱫᱚ ᱦᱟᱸᱜ ᱟᱹᱰᱤ ᱜᱮ ᱫᱟᱢᱟᱱ ᱠᱟᱛᱷᱟ ᱵᱤᱱ ᱞᱟᱹᱭ ᱠᱮᱭᱟ ᱟᱹᱰᱤ ᱜᱚᱴᱟᱝ ᱞᱟᱡᱟᱣ ᱨᱮᱱᱟᱜ ᱠᱟᱛᱷᱟ ᱠᱟᱱᱟ ᱱᱚᱝᱠᱟ ᱡᱩᱫᱤ ᱫᱤᱱᱟᱹᱢ ᱫᱤᱱ ᱦᱩᱭ ᱪᱟᱞᱟᱜᱼᱟ ᱛᱟᱦᱚᱞᱮ ᱟᱫᱚ ᱪᱮᱫ ᱞᱤᱧ ᱞᱟᱹᱭᱟ ᱢᱟᱱᱮ ᱥᱚᱢᱟᱡ ᱜᱮᱵᱚᱱ ᱵᱟᱹᱲᱤᱡᱼᱟ ᱟᱵᱚ ᱛᱮᱜᱮ ᱥᱮ?
ᱦᱮᱸ ᱟᱫᱚ ᱩᱱᱦ ᱟᱸᱜ ᱡᱩᱫᱤ ᱠᱚ ᱨᱚᱲ ᱵᱚᱱᱟ ᱛᱟᱦᱚᱞᱮ ᱠᱷᱟᱱ ᱛᱚ ᱟᱵᱚ ᱫᱚ ᱢᱮᱱ ᱛᱮᱱᱟᱜ ᱫᱚ ᱪᱮᱫ ᱜᱮ ᱵᱟᱹᱱᱩᱜ ᱠᱟᱜ
ᱵᱟᱝ ᱵᱟᱝ ᱪᱮᱫ ᱵᱤᱱ ᱢᱮᱱᱟ ᱟᱵᱚ ᱱᱤᱡᱮᱨᱟᱜ ᱵᱷᱩᱞ ᱨᱮ ᱫᱚ ᱚᱦᱚᱵᱤᱱ ᱢᱮᱱ ᱠᱮᱭᱟ ᱥᱮ ᱪᱮᱫ ᱦᱚᱸ ᱾
ᱦᱮᱸ ᱦᱮᱸ ᱦᱮᱸ, ᱟᱫᱚ ᱦᱚᱜᱼᱚᱱᱟ ᱠᱚ ᱜᱮ ᱦᱟᱸᱜ ᱠᱟᱹᱴᱤᱡ ᱡᱟᱦᱟᱸ ᱛᱤᱱᱟᱹᱜ ᱜᱮ ᱱᱚᱝᱠᱟ ᱢᱮᱱᱟᱜ ᱟᱠᱟᱜ ᱵᱚᱱᱟ ᱠᱟᱹᱴᱤᱡ ᱡᱟᱦᱟᱸᱭ ᱠᱚᱵᱚᱱ ᱵᱩᱡ ᱮᱜᱼᱟ ᱡᱟᱦᱟᱸ ᱟᱹᱛᱩ ᱠᱚᱨᱮᱫ- ᱦᱚᱜᱼᱚᱝ ᱠᱟ ᱠᱟᱹᱴᱤᱡ ᱡᱩᱢᱤᱫ ᱠᱟᱛᱮ ᱡᱩᱫᱤ ᱵᱚᱱ ᱜᱟᱯᱟᱞᱢᱟᱨᱣᱟ ᱵᱚᱱ ᱫᱩᱲᱩᱵ ᱠᱚᱜ-ᱟ ᱥᱮ ᱛᱟᱦᱚᱞᱮ ᱠᱷᱟᱱ ᱫᱚ ᱦᱟᱸᱜ ᱟᱹᱰᱤ ᱜᱮ ᱱᱟᱯᱟᱭ ᱠᱚᱜ ᱛᱟᱵᱚᱱᱟ᱾
ᱮᱠᱫᱚᱢ ᱮᱠᱫᱚᱢ, ᱚᱱᱟ ᱫᱚ ᱞᱟᱹᱠᱛᱤ ᱠᱟᱱ ᱜᱮᱭᱟ ᱾ ᱱᱚᱜ-ᱚᱭ ᱡᱮᱢᱚᱱ ᱩᱱᱟᱹᱜ ᱪᱮᱦᱨᱟ ᱞᱤᱞᱤ ᱵᱤᱪᱷᱤ ᱫᱷᱩᱲᱤ ᱫᱷᱟᱹᱨᱛᱤ ᱨᱮ ᱦᱮᱱᱟᱜ ᱟᱠᱟᱫ ᱵᱚᱱᱟ, ᱥᱮ ᱟᱹᱰᱤ ᱨᱟᱹᱥᱠᱟᱹ ᱥᱟᱞᱟᱜ ᱡᱤᱭᱚᱱ ᱵᱚᱱ ᱠᱷᱟᱸᱰᱟᱣ ᱮᱫᱟ ᱾ ᱚᱱᱠᱟᱜ ᱜᱮ ᱥᱟᱱᱟᱢ ᱫᱤᱠ ᱫᱤᱭᱮ ᱥᱟᱱᱟᱢᱟᱜ ᱟᱵᱚᱣᱟᱜ ᱥᱚᱢᱟᱡᱽ ᱵᱟᱨᱮᱛᱮ ᱥᱮ ᱟᱵᱚᱣᱟᱜ ᱵᱷᱟᱜ ᱚᱠᱟᱴᱟᱜ ᱫᱚ ᱵᱷᱟᱜᱮ ᱚᱠᱟᱴᱟᱜ ᱵᱟᱹᱲᱤᱡ ᱥᱟᱱᱟᱢ ᱵᱟᱨᱮᱛᱮ ᱢᱤᱫᱴᱟᱱ ᱡᱩᱫᱤ ᱫᱤᱥ ᱦᱩᱫᱤᱥ ᱛᱟᱦᱮᱱᱟ ᱟᱵᱚᱣᱟᱜ- ᱢᱚᱱᱮ ᱨᱮ ᱥᱟᱱᱟᱢ ᱦᱚᱲᱟᱜ ᱜᱮ ᱾ ᱥᱮ ᱡᱟᱦᱟᱸᱭᱟᱜ ᱫᱚ ᱵᱟᱝ ᱛᱟᱦᱮᱱᱟ ᱩᱱᱤ ᱫᱚ ᱫᱤᱥ ᱦᱩᱫᱤᱥ ᱮᱢᱟᱭ ᱞᱟᱹᱠᱛᱤ ᱠᱟᱱ ᱛᱟᱵᱚᱱᱟ, ᱡᱟᱦᱟᱸᱭ ᱴᱷᱮᱱ ᱡᱟᱦᱟᱸ ᱛᱤᱱᱟᱹᱜ ᱜᱮ ᱫᱤᱥ ᱦᱩᱫᱤᱥ ᱦᱮᱱᱟᱜ ᱱᱚᱜ-ᱚᱭ ᱱᱚᱝᱠᱟ ᱠᱟᱛᱮ ᱫᱤᱥ ᱦᱩᱫᱤᱥ ᱦᱟᱹᱴᱤᱧ ᱠᱟᱛᱮ ᱟᱹᱰᱤ ᱱᱟᱯᱟᱭ᱾ ᱡᱩᱫᱤ ᱵᱚᱱ ᱛᱟᱦᱮᱸ ᱫᱟᱲᱮᱭᱟᱜ-ᱟ, ᱛᱟᱦᱚᱞᱮ ᱚᱱᱟ ᱟᱹᱰᱤ ᱜᱮ ᱱᱟᱯᱟᱭᱚᱜ-ᱟ ᱾
ᱦᱩᱸ ᱦᱩᱸ, ᱟᱪᱷᱟ ᱜᱚᱝᱠᱮ, ᱟᱹᱞᱤᱧ ᱛᱚ ᱦᱟᱸᱜ ᱩᱱᱟᱹᱜ ᱫᱚ ᱵᱩᱫᱽᱫᱷᱤ ᱜᱮᱭᱟᱱ ᱠᱚᱫᱚ ᱦᱟᱸᱜ ᱵᱟᱹᱱᱩᱜ ᱟᱠᱟᱫ ᱛᱟᱹᱟᱞᱤᱧᱟ ᱦᱮᱸ ᱥᱮ᱾ ᱛᱟᱦᱚᱞᱮ ᱠᱷᱟᱱ ᱢᱤᱫᱴᱮᱱ ᱠᱩᱠᱞᱤ ᱞᱤᱧ ᱫᱚᱦᱚᱭᱮᱫᱟ ᱟᱵᱮᱱ ᱴᱷᱮᱱ, ᱱᱚᱜ-ᱚᱭ ᱡᱮ ᱮ ᱟᱴᱷᱨᱚᱥᱚ ᱯᱚᱧᱪᱟᱱᱱᱚ ᱥᱟᱞ ᱨᱮᱱᱟᱜ ᱡᱟᱦᱟᱸ ᱛᱤᱨᱤᱥᱮ ᱡᱩᱱ ᱡᱟᱦᱟᱸ ᱞᱟᱹᱲᱦᱟᱹᱭ ᱦᱩᱭ ᱞᱮᱱᱟ ᱦᱮᱸ ᱥᱮ ᱾ ᱱᱚᱸᱰᱮ ᱢᱟ ᱡᱚᱛᱚ ᱦᱚᱲ ᱜᱮ ᱦᱟᱸᱜ ᱵᱚᱱ ᱵᱟᱲᱟᱭ ᱜᱮᱭᱟ ᱥᱤᱫᱩ ᱠᱟᱹᱱᱩ ᱢᱟ ᱢᱮᱱᱟᱜ ᱟᱹᱠᱤᱱ ᱜᱮᱭᱟ ᱞᱟᱦᱟ ᱨᱮ ᱜᱮ ᱾ ᱦᱮᱸ ᱥᱮ, ᱟᱫᱚ ᱟᱹᱞᱤᱧᱟᱜ ᱵᱟᱲᱟᱭ ᱛᱮᱱᱟᱜ ᱫᱚ ᱱᱚᱣᱟ ᱜᱮ ᱡᱮ? ᱱᱩᱠᱤᱱ ᱥᱟᱶᱛᱮ ᱠᱤ ᱟᱨᱚ ᱟᱠᱚᱨᱮᱱ ᱵᱚᱭᱦᱟ ᱢᱤᱥᱨᱟ ᱠᱚ ᱠᱚ ᱛᱟᱦᱮᱸ ᱠᱟᱱᱟ ᱩᱱᱠᱤᱱᱟᱜ ᱧᱩᱛᱩᱢ?
ᱦᱳᱭ ᱜᱚᱝᱠᱮ, ᱦᱳᱭ ᱾ ᱚᱱᱟ ᱫᱚ ᱦᱟᱸᱜ ᱠᱚ ᱛᱟᱦᱮᱸ ᱠᱟᱱ ᱜᱮᱭᱟ ᱟᱹᱠᱤᱱ ᱨᱮᱱ ᱜᱮ ᱡᱟᱦᱟᱸᱭ ᱵᱟᱨ ᱵᱚᱭᱦᱟ ᱟᱨᱚ ᱡᱟᱦᱟᱸᱭ ᱫᱚ ᱪᱟᱸᱫ ᱵᱷᱳᱭᱨᱳᱚᱵ ᱢᱮᱱᱛᱮ ᱠᱤᱱ ᱛᱟᱦᱮᱸ ᱠᱟᱱᱟ ᱥᱮ ᱟᱨᱚ ᱵᱟᱨᱭᱟ ᱢᱤᱥᱨᱟ ᱠᱤᱱ ᱛᱟᱦᱮᱸ ᱠᱟᱱᱟ ᱡᱟᱦᱟᱸᱭ ᱫᱚ ᱠᱚ ᱢᱮᱛᱟ ᱠᱤᱱ ᱠᱟᱱᱟ ᱯᱷᱩᱞᱳ ᱥᱮ ᱡᱷᱟᱱᱚ ᱟᱫᱚ ᱢᱮᱱ ᱫᱚ ᱦᱟᱸᱜ ᱥᱟᱱᱟᱢ ᱜᱮ ᱡᱟᱦᱟᱸ ᱛᱤᱱᱟᱹᱜ ᱟᱠᱚ ᱵᱚᱭᱦᱟ ᱠᱚ ᱛᱟᱦᱮᱸ ᱠᱟᱱᱟ ᱛᱩᱨᱩᱭ ᱵᱚᱭᱦᱟ ᱾ ᱛᱩᱨᱩᱭ ᱵᱚᱭᱦᱟ ᱜᱮ ᱚᱱᱟ ᱨᱮᱫᱚ ᱠᱚ ᱥᱮᱞᱮᱫ ᱞᱮᱱᱟ ᱢᱮᱱ ᱠᱷᱟᱱ ᱡᱟᱹᱥᱛᱤ ᱠᱟᱭ ᱛᱮᱫᱚ ᱟᱹᱭᱩᱨ ᱥᱩᱛᱩᱜ ᱨᱮᱫᱚ ᱢᱩᱠᱷᱤᱭᱟᱹ ᱞᱮᱠᱟ ᱛᱮᱜᱤᱧ ᱛᱟᱦᱮᱸ ᱠᱟᱱᱟ ᱛᱚ ᱥᱤᱫᱩ- ᱠᱟᱹᱱᱩ ᱫᱚ, ᱛᱟᱦᱚᱞᱮ ᱠᱷᱟᱱ ᱚᱱᱟ ᱩᱱᱠᱤᱱᱟᱜ ᱧᱩᱛᱩᱢ ᱜᱮ ᱱᱚᱜ-ᱚᱭ ᱱᱤᱛᱚᱜ ᱡᱟᱹᱥᱛᱤ ᱵᱚᱱ ᱧᱮᱞ ᱧᱟᱢᱮᱫ-ᱟ ᱢᱟᱱᱮ ᱩᱱᱠᱩ ᱟᱯᱟᱛᱚ ᱵᱚᱭᱦᱟ ᱠᱚᱣᱟᱜ ᱧᱩᱛᱩᱢ ᱫᱚ ᱩᱱᱟᱹᱜ ᱮᱠᱴᱟ ᱫᱚ ᱦᱟᱸᱜ ᱵᱟᱵᱚᱱ ᱟᱸᱡᱚᱢᱮᱫ-ᱟ, ᱢᱮᱱᱠᱷᱟᱱ ᱵᱚᱭᱦᱟ ᱫᱚ ᱥᱟᱱᱟᱢ ᱵᱚᱭᱦᱟ ᱜᱮᱠᱚ ᱛᱟᱦᱮᱸ ᱠᱟᱱᱟ ᱦᱮᱞᱳ᱾
ᱟᱪᱷᱟ ᱟᱨ ᱜᱚᱝᱠᱮ ᱟᱹᱞᱤᱧ ᱦᱚᱸ ᱯᱟᱲᱦᱟᱣ ᱵᱟᱲᱦᱟᱣ ᱛᱮ ᱦᱟᱸᱜ ᱠᱤᱪᱷᱩ ᱡᱤᱱᱤᱥ ᱞᱤᱧ ᱯᱟᱲᱦᱟᱣ ᱧᱟᱢ ᱟᱠᱟᱜ-ᱟ ᱾ ᱦᱩᱸ, ᱱᱚᱜ-ᱚᱭ ᱡᱮ ᱱᱩᱠᱤᱱ ᱯᱷᱩᱞᱳ ᱟᱨ ᱡᱷᱟᱱᱚ ᱾ ᱦᱮᱸᱥᱮ?
ᱦᱮᱸᱻᱻ
ᱟᱪᱷᱟ, ᱱᱩᱠᱤᱱ ᱫᱚ ᱜᱚᱝᱠᱮ ᱟᱵᱮᱱ ᱡᱩᱫᱤ ᱵᱮᱱ ᱵᱟᱲᱟᱭ ᱠᱷᱟᱱ ᱫᱚ ᱛᱟᱦᱚᱞᱮ ᱠᱷᱟᱱ ᱞᱟᱹᱭ ᱵᱮᱱ ᱾ ᱟᱪᱷᱟ, ᱱᱩᱠᱤᱱ ᱫᱚ ᱠᱤ? ᱮ ᱰᱟᱺᱜᱩᱣᱟᱹ ᱠᱩᱲᱤ ᱜᱤᱫᱟᱹᱨ ᱠᱤᱱ ᱛᱟᱦᱮᱸ ᱠᱟᱱᱟ, ᱥᱮ ᱨᱟᱺᱰᱤ ᱠᱩᱲᱤ ᱜᱤᱫᱟᱹᱨ ᱠᱤᱱ ᱛᱟᱦᱮᱸ ᱠᱟᱱᱟ? ᱠᱟᱹᱴᱤᱡ ᱜᱮᱵᱮᱱ ᱞᱟᱹᱭ ᱫᱟᱲᱮ ᱭᱟᱜ ᱠᱮᱭᱟ?
ᱚᱱᱟ ᱫᱚ ᱦᱟᱸᱜ ᱜᱚᱝᱠᱮ, ᱟᱹᱞᱤᱧ ᱫᱚ ᱴᱷᱤᱠ ᱥᱟᱺᱦᱤᱡ ᱫᱚ ᱵᱟᱹᱞᱤᱧ ᱵᱟᱲᱟᱭᱟ ᱥᱮ ᱵᱟᱹᱞᱤᱧ ᱟᱸᱡᱚᱢ ᱵᱟᱲᱟᱣ ᱠᱟᱜ-ᱟ᱾ ᱛᱚᱵᱮ ᱟᱹᱞᱤᱧ ᱡᱚᱛᱚᱴᱟ ᱞᱤᱧ ᱢᱚᱱᱮᱭᱟ ᱩᱱᱠᱤᱱ ᱫᱚ ᱦᱟᱸᱜ ᱦᱳᱭᱛᱳ ᱰᱟᱺᱜᱩᱣᱟᱹ ᱜᱮᱠᱤᱱ ᱛᱟᱦᱮᱸ ᱠᱟᱱᱟ ᱠᱟᱨᱚᱱ ᱩᱱᱠᱤᱱ ᱫᱚ ᱥᱟᱱᱟᱢ ᱠᱷᱚᱱ ᱦᱩᱰᱤᱧ ᱠᱤᱱ ᱛᱟᱦᱮᱸ ᱠᱟᱱᱟ ᱥᱮ᱾
ᱢᱮᱱᱠᱷᱟᱱ ᱜᱚᱝᱠᱮ ᱟᱹᱞᱤᱧ ᱢᱟ ᱯᱟᱲᱦᱟᱣ ᱨᱮᱢᱟ ᱞᱤᱧ ᱧᱟᱢ ᱟᱠᱟᱫ ᱡᱮ ᱱᱩᱠᱤᱱ ᱫᱚ ᱠᱤᱱ ᱨᱟᱺᱰᱤ ᱞᱮᱱᱟᱭ ᱦᱳᱭᱛᱚ ᱾ ᱚᱱᱠᱟ ᱞᱤᱧ ᱧᱟᱢ ᱟᱠᱟᱜ-ᱟ ᱟᱨ ᱪᱮᱫ ᱾ ᱦᱩᱸ ᱾
ᱦᱳᱭ ᱦᱳᱭ, ᱟᱫᱚ ᱱᱮᱛᱟᱨ ᱢᱟ ᱴᱷᱟᱹᱣᱠᱟᱹ ᱫᱚ ᱚᱠᱚᱭ ᱦᱚᱸᱛᱚ ᱵᱟᱠᱚ ᱞᱟᱹᱭ ᱫᱟᱲᱮᱭᱟᱜ ᱠᱟᱱᱟ ᱥᱮ ᱱᱚᱣᱟ ᱢᱟ ᱟᱹᱰᱤ ᱱᱟᱜᱟᱢ ᱨᱮᱱᱟᱜ ᱡᱤᱱᱤᱥ ᱥᱮ, ᱛᱟᱦᱚᱞᱮ ᱡᱟᱦᱟᱸ ᱞᱮᱠᱟ ᱚᱱᱚᱞᱤᱭᱟᱹ ᱠᱚ ᱟᱠᱚᱣᱟᱜ ᱢᱚᱱᱮᱨ ᱠᱟᱛᱷᱟ ᱠᱚ ᱚᱞᱮᱫ ᱠᱟᱱᱟ, ᱢᱟᱱᱮ ᱡᱟᱦᱟᱸ ᱠᱚ ᱢᱟᱱᱮ ᱦᱩᱭ ᱫᱟᱲᱭᱟᱜᱼᱟ, ᱥᱟᱹᱨᱤ ᱦᱚᱸ ᱦᱩᱭ ᱫᱟᱲᱮᱭᱟᱜᱼᱟ ᱮᱲᱮ ᱦᱚᱸ ᱦᱩᱭ ᱫᱟᱲᱮᱜᱼᱟ, ᱟᱫᱚ ᱚᱦᱚᱵᱤᱱ ᱞᱟᱹᱭ ᱠᱮᱭᱟ, ᱱᱚᱣᱟ ᱫᱚ ᱩᱱᱟᱹᱜᱴᱟ ᱵᱟᱲᱟᱭ ᱦᱚᱸ ᱵᱟᱹᱱᱩᱜᱼᱟ ᱥᱮ᱾ ᱡᱟᱦᱟᱸ ᱵᱳᱭ ᱨᱮ ᱯᱟᱲᱦᱟᱣ ᱵᱚᱱ ᱧᱟᱢᱮᱫᱼᱟ ᱚᱱᱟ ᱜᱮ ᱱᱤᱛᱚᱜ ᱫᱚ ᱥᱟᱹᱨᱤ ᱢᱮᱱᱛᱮ ᱵᱚᱱ ᱢᱟᱱᱟᱣᱮᱫ-ᱟ ᱦᱮᱸᱥᱮ᱾ ᱥᱟᱹᱨᱤ ᱢᱮᱱᱛᱮ ᱢᱟᱱᱟᱣ ᱞᱟᱜᱟᱣ ᱵᱚᱱᱟ ᱟᱵᱚ᱾
ᱦᱮᱸ, ᱟᱫᱚ ᱟᱵᱚ ᱫᱚ ᱟᱵᱚ ᱫᱚ ᱠᱟᱬᱟ ᱦᱚᱲ ᱞᱮᱠᱟ, ᱦᱮᱸ ᱥᱮ? ᱡᱟᱦᱟᱸ ᱜᱮᱠᱚ ᱩᱫᱩᱜ ᱟᱵᱚᱱᱟ ᱟᱵᱚ ᱫᱚ ᱚᱱᱟ ᱜᱮ ᱦᱟᱸᱜ ᱵᱚᱱ ᱢᱟᱱᱟᱣ ᱵᱟᱛᱟᱣ ᱠᱟᱜᱼᱟ ᱥᱮ᱾
ᱮᱠᱫᱚᱢ ᱮᱠᱫᱚᱢ᱾
ᱦᱩᱸ, ᱟᱨ ᱜᱚᱝᱠᱮ ᱟᱸᱡᱚᱢ ᱠᱟᱱᱟ ᱦᱟᱸᱜ ᱡᱮ ᱱᱩᱠᱤᱱ ᱯᱷᱩᱞᱚ ᱟᱨ ᱡᱷᱟᱱᱚ ᱫᱚ ᱤᱝᱨᱮᱡᱽ ᱠᱮᱢᱯ ᱨᱮ ᱵᱚᱞᱚ ᱠᱟᱛᱮᱜ ᱠᱷᱟᱱ ᱮᱸ ᱵᱟᱜᱮ ᱢᱤᱫ ᱜᱚᱴᱟᱝ ᱤᱝᱨᱮᱡ ᱠᱤᱱ ᱢᱟᱜ ᱜᱚᱡ ᱞᱮᱫ ᱠᱚᱣᱟ ᱦᱮᱸ ᱥᱮ᱾ ᱛᱟᱦᱚᱞᱮ ᱠᱷᱟᱱ ᱟᱵᱮᱱ ᱫᱚ ᱱᱚᱜᱼᱚ ᱱᱟ ᱠᱟᱛᱷᱟ ᱠᱚᱫᱚ ᱦᱟᱸᱜ ᱵᱮᱱ
ᱵᱟᱝ ᱵᱟᱝ᱾ ᱱᱚᱜᱼᱚ ᱱᱚᱣᱟ ᱠᱟᱛᱷᱟ ᱠᱚᱫᱚ ᱦᱟᱸᱜ ᱟᱹᱞᱤᱧ ᱫᱚ ᱦᱟᱸᱜ ᱵᱟᱝᱞᱤᱧ ᱟᱸᱡᱚᱢ ᱟᱠᱟᱜᱼᱟ ᱟᱨ ᱩᱱᱟᱹᱜ ᱮᱠᱴᱟ ᱫᱚ ᱦᱟᱸᱜ ᱚᱱᱟ ᱠᱚ ᱦᱚᱸᱜᱼᱚᱭ ᱡᱟᱦᱟᱸ ᱵᱤᱱ ᱞᱟᱹᱭᱮᱫᱟ ᱱᱚᱣᱟ ᱵᱟᱨᱮ ᱛᱮᱫᱚ ᱯᱟᱲᱦᱟᱣ ᱠᱚᱦᱚᱸ ᱚᱱᱠᱟ ᱵᱟᱝ ᱯᱟᱲᱦᱟᱣ ᱦᱩᱭ ᱠᱟᱱᱟ ᱡᱟ ᱜᱮ ᱦᱚᱲ ᱴᱷᱮᱱ ᱠᱷᱚᱱ ᱛᱩᱢᱟᱹᱞ ᱟᱸᱡᱚᱢᱟ ᱟᱠᱟᱱ ᱦᱚᱸᱜᱼᱚ ᱱᱚᱣᱟ ᱟᱸᱡᱚᱢᱟᱜ ᱜᱮ ᱦᱟᱸᱜ ᱞᱤᱧ ᱥᱚ ᱫᱚᱨᱟᱜ ᱵᱤᱱᱟ ᱛᱟᱞᱦᱮ, ᱚᱱᱟ ᱠᱚ ᱵᱟᱨᱮᱛᱮ ᱪᱚᱨᱪᱟ ᱞᱮᱠᱷᱟᱱ ᱫᱚ ᱦᱳᱭᱛᱚ ᱞᱤᱧ ᱵᱟᱲᱟᱭ ᱠᱜᱮᱭᱟ ᱡᱩᱫᱤᱭᱳ᱾
ᱦᱮᱸ ᱦᱮᱸ ᱦᱮᱸ, ᱟᱫᱚ, ᱦᱩᱸ ᱦᱩᱸ ᱦᱩᱸ᱾ ᱟᱫᱚ ᱟᱹᱞᱤᱧ ᱦᱚᱸ ᱚᱱᱠᱟ ᱯᱟᱹᱦᱤᱞ ᱩᱱᱠᱩ ᱡᱟᱦᱟᱸᱭ ᱯᱩᱨᱩᱫᱷᱩᱞ ᱠᱚ ᱢᱮᱱᱟᱜ ᱟᱠᱟᱫ ᱠᱚ ᱱᱤᱛᱚᱜ ᱩᱱᱠᱩ ᱠᱚᱴᱷᱮᱱ ᱜᱮ ᱦᱟᱸᱜ ᱠᱟᱛᱷᱟ ᱠᱟᱛᱷᱟ ᱡᱟᱦᱟᱸ ᱟᱹᱞᱤᱧ ᱦᱚᱞᱤᱧ ᱟᱸᱡᱚᱢ ᱟᱠᱟᱜᱼᱟ ᱟᱨ ᱚᱱᱠᱟ ᱠᱟᱛᱮᱜ ᱜᱮ ᱦᱟᱸᱜ ᱟᱹᱞᱤᱧ ᱫᱤᱥᱟᱹ ᱠᱟᱛᱮᱫ ᱦᱟᱸᱜ ᱞᱤᱧ ᱞᱟᱹᱭᱮᱫᱼᱟ ᱱᱤᱛᱚᱜ ᱫᱚ᱾